ᱦᱮᱞᱳ ᱜᱚᱝᱠᱮ ᱦᱮᱸ ᱜᱚᱝᱠᱮ ᱡᱚᱦᱟᱨ ᱜᱮ ᱜᱚᱝᱠᱮ ᱟᱹᱞᱤᱧᱟᱜ ᱨᱚᱲ ᱪᱮᱫ ᱞᱮᱠᱟ ᱟᱸᱡᱚᱢᱚᱜ ᱠᱟᱱᱟ? ᱦᱮᱸ ᱜᱚᱝᱠᱮ ᱟᱹᱰᱤ ᱱᱟᱯᱟᱭ ᱜᱮ ᱟᱸᱡᱚᱢᱚᱜ ᱠᱟᱱᱟ᱾
ᱟᱪᱪᱷᱟ ᱛᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ?
ᱱᱤᱛᱚᱝ ᱜᱚᱝᱠᱮ ᱱᱤᱛᱚᱝ ᱫᱚ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ ᱫᱩᱲᱩᱵ ᱵᱟᱲᱟ ᱦᱩᱭ ᱠᱟᱱᱟ᱾
ᱟᱪᱪᱷᱟ
ᱛᱚ ᱜᱚᱝᱠᱮ ᱟᱵᱤᱱ ᱜᱮ ᱪᱮᱫ ᱵᱮᱱ ᱪᱤᱠᱟᱹᱭᱫᱟ?
ᱟᱹᱞᱤᱧ ᱫᱚ ᱟᱹᱞᱤᱧ ᱦᱚᱞᱤᱧ ᱫᱩᱲᱩᱵ ᱟᱠᱟᱱ ᱜᱮᱭᱟ ᱛᱷᱚᱲᱟ ᱱᱮᱴᱳᱣᱟᱨᱠ ᱠᱟᱹᱴᱤᱡ ᱯᱨᱚᱵᱞᱮᱢ ᱮᱢ ᱮᱫᱟ ᱚᱱᱟᱛᱮ ᱛᱚ ᱵᱟᱨᱦᱮ ᱥᱮᱫ ᱞᱤᱧ ᱫᱟᱬᱟ ᱵᱟᱲᱟᱭ ᱜᱮᱭᱟ
ᱟᱪᱪᱷᱟ ᱟᱪᱪᱷᱟ ᱟᱪᱪᱷᱟ ᱛᱚ ᱡᱚᱢ ᱮᱸ ᱡᱚᱢ ᱠᱚᱫᱚ ᱟᱹᱣᱨᱤ ᱦᱩᱭᱩᱜᱼᱟ ᱛᱟᱞᱦᱮ?
ᱡᱚᱢ ᱠᱚᱫᱚ ᱟᱣᱨᱤᱭᱟᱜ-ᱟ ᱡᱚᱢ ᱛᱷᱚᱲᱟ ᱫᱚ ᱠᱟᱹᱴᱤᱡ ᱫᱮᱨᱤ ᱧᱚᱜᱚᱜᱼᱟ᱾
ᱟᱪᱷᱟ ᱟᱪᱷᱟ ᱟᱹᱰᱤ ᱱᱟᱯᱟᱭ ᱠᱟᱛᱷᱟ, ᱛᱟᱦᱞᱮ ᱜᱚᱝᱠᱮ ᱪᱮᱫ ᱞᱮᱠᱟ ᱢᱮᱱᱟᱜ ᱵᱮᱱᱟ?
ᱦᱮᱸ ᱱᱟᱯᱟᱭ ᱵᱟᱲᱟ ᱜᱮᱭᱟ, ᱟᱵᱮᱱ ᱜᱮ ᱪᱮᱫ ᱞᱮᱠᱟ?
ᱦᱩᱸ ᱱᱟᱯᱟᱭ ᱜᱮ᱾
ᱟ ᱜᱚᱜᱚ ᱵᱟᱵᱟ ᱛᱟᱠᱚ ᱡᱚᱛᱚ ᱜᱮ ᱱᱟᱯᱟᱭ ᱜᱮ?
ᱦᱮᱸ ᱜᱚᱝᱠᱮ ᱡᱚᱛᱚ ᱦᱚᱲᱜᱮ ᱱᱟᱯᱟᱭ ᱜᱮ ᱢᱮᱱᱟᱜ ᱞᱮᱭᱟ᱾
ᱟᱪᱪᱷᱟ᱾
ᱛᱚ ᱜᱚᱝᱠᱮ ᱞᱤᱧ ᱞᱟᱹᱭᱮᱫ ᱠᱟᱱ ᱛᱟᱦᱮᱱᱟ ᱛᱚᱵᱮ ᱪᱮᱫ ᱠᱚᱵᱮᱱ ᱪᱤᱠᱟᱹ ᱵᱟᱲᱟᱭ ᱫᱟ ᱛᱟᱦᱮᱞᱮ?
ᱪᱮᱫ ᱠᱚᱫᱚ ᱪᱮᱫ ᱠᱚᱫᱚ ᱠᱟᱹᱞᱤᱧ ᱫᱚᱞᱤᱧ ᱠᱟᱹᱢᱤ ᱵᱟᱲᱟᱭᱮᱫᱼᱟ ᱞᱤᱧ᱾
ᱟᱪᱪᱷᱟ ᱟᱪᱪᱷᱟ ᱟᱰᱤ ᱱᱟᱯᱟᱭ ᱠᱟᱛᱷᱟ ᱠᱟᱱᱟ᱾
ᱟᱵᱚ ᱫᱚ ᱥᱟᱱᱛᱟᱞ ᱦᱚᱯᱚᱱ ᱫᱚ ᱛᱷᱚᱲᱟ ᱵᱚᱱ ᱠᱟᱹᱴᱤᱡ ᱵᱚᱱ ᱠᱟᱹᱢᱤ ᱞᱮᱠᱷᱟᱡ ᱜᱮ ᱛᱷᱚᱲᱟ ᱠᱟᱹᱴᱤᱡ ᱠᱟᱹᱢᱤ ᱛᱮᱜᱮ ᱡᱚᱢ ᱵᱟᱲᱟᱭ ᱞᱟᱜᱟᱜ ᱠᱟᱱᱟ ᱥᱮ
ᱛᱚ ᱱᱟᱪᱟᱨ ᱧᱚᱜ ᱜᱮᱭᱟᱵᱚᱱ ᱵᱟᱝ ᱛᱚ ᱚᱱᱟᱛᱮ ᱛᱷᱚᱲᱟ ᱠᱟᱹᱴᱤᱡ ᱠᱟᱹᱢᱤ ᱧᱚᱜᱚᱜ ᱜᱮ ᱦᱩᱭᱩᱜ ᱠᱟᱱᱟ᱾
ᱦᱮᱛᱚ ᱵᱟᱢ ᱠᱟᱹᱢᱤ ᱞᱮᱠᱷᱟᱱ ᱡᱚᱢᱟᱜ ᱢᱤᱫ ᱫᱤᱱ ᱢᱤᱫ ᱵᱮᱲᱟ ᱵᱟᱝ ᱠᱩᱞᱟᱹᱜ ᱛᱟᱵᱚᱱᱟ
ᱦᱳᱭ ᱦᱳᱭ ᱟᱵᱚ ᱫᱚ ᱠᱟᱹᱢᱤ ᱡᱚᱢ ᱦᱚᱲ ᱠᱟᱱᱟ ᱵᱟᱝᱜᱮ ᱵᱚᱱ
ᱮᱠᱫᱚᱢ ᱥᱟᱹᱨᱤ ᱠᱟᱛᱷᱟ ᱵᱮᱱ ᱞᱟᱹᱭ ᱠᱮᱫᱟ᱾ ᱛᱚ ᱱᱤᱭᱟᱹ ᱤᱫᱤ ᱠᱟᱛᱮᱜ ᱠᱟᱹᱴᱤᱡ ᱞᱟᱹᱭ ᱞᱮᱠᱷᱟᱱ ᱟᱹᱰᱤ ᱱᱟᱯᱟᱭᱚᱜᱼᱟ ᱟᱞᱟᱝᱢᱟ ᱟᱞᱟᱝ ᱥᱟᱶᱛᱮ ᱟᱞᱟᱝᱟᱜ ᱡᱟᱦᱟᱱᱟᱜ ᱢᱮᱱᱟᱜ ᱛᱟᱞᱟᱝᱟ ᱪᱮᱫ ᱞᱮᱠᱟ ᱪᱟᱞᱟᱜ ᱠᱟᱱᱟ?
ᱦᱳᱭ
ᱛᱚ ᱤᱭᱟᱹ ᱫᱤᱠ ᱛᱮ ᱞᱟᱹᱭ ᱞᱮᱠᱷᱟᱱ ᱫᱚ ᱟᱵᱮᱱᱟᱜ ᱦᱤᱥᱟᱹᱵ ᱛᱮᱫᱚ ᱟᱹᱰᱤ ᱱᱟᱯᱟᱭ ᱜᱮᱵᱮᱱ ᱞᱟᱹᱭ ᱠᱟᱫᱟ ᱡᱮ ᱠᱟᱹᱢᱤ ᱞᱮᱠᱷᱟᱱ ᱫᱚ ᱠᱤᱪᱷᱩ ᱚᱲᱟᱜ ᱨᱮ ᱥᱚᱝᱥᱟᱨ ᱨᱮ ᱴᱟᱠᱟ ᱯᱚᱭᱥᱟᱹ ᱞᱟᱜᱟᱜ-ᱟ ᱛᱚ ᱟᱹᱰᱤ ᱱᱟ ᱠᱟᱛᱮᱷᱟ ᱯᱮ ᱞᱟᱹᱭ ᱠᱮᱫᱟ ᱛᱚ ᱤᱧᱟᱹᱜ ᱦᱚᱸ ᱞᱟᱹᱭ ᱞᱮᱠᱷᱟᱱ ᱫᱚ ᱱᱚᱝᱠᱟ ᱜᱮ ᱚᱵᱚᱥᱛᱛᱟ ᱢᱮᱱᱟᱜᱼᱟ
ᱟᱪᱪᱷᱟ
ᱵᱟᱢ ᱠᱟᱹᱢᱤ ᱞᱮᱠᱷᱟᱱ ᱦᱚᱸ ᱵᱟᱝ ᱜᱟᱱᱚᱜ ᱠᱟᱱᱟ᱾
ᱦᱳᱭ ᱦᱳᱭ ᱦᱳᱭ
ᱛᱚ ᱜᱚᱝᱠᱮ ᱚᱱᱠᱟ ᱢᱟᱱᱮ ᱵᱟᱹᱫᱽ ᱠᱚᱨᱮ ᱥᱮ ᱱᱚᱝᱠᱟ ᱪᱮᱫ ᱨᱮᱵᱚᱱ ᱠᱟᱹᱢᱤ ᱜᱮᱭᱟ?
ᱵᱟᱝ ᱟᱞᱮᱥᱮᱫ ᱫᱚ ᱮᱱᱛᱮᱜ ᱪᱟ ᱵᱟᱜᱟᱱ ᱢᱮᱱᱟᱜ ᱟᱥᱮ ᱛᱚ ᱚᱱᱟᱛᱮ ᱪᱟᱭ ᱵᱟᱜᱟᱱ ᱠᱚᱨᱮ ᱠᱟᱹᱢᱤ ᱵᱟᱲᱟ ᱦᱩᱭᱩᱜ ᱠᱟᱱᱟ ᱛᱚ ᱵᱟᱹᱫᱽ ᱠᱚ ᱢᱟ ᱟᱞᱮᱥᱮᱡᱽ ᱢᱮᱱᱛᱮ ᱵᱟᱹᱱᱩᱜᱼᱟ ᱵᱟᱹᱫ ᱵᱟᱹᱭᱦᱟᱹᱲ ᱢᱮᱱᱟᱱᱛᱮ ᱵᱟᱹᱱᱩᱜ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱛᱚ ᱱᱚᱝᱠᱟ ᱡᱚᱛᱚ ᱡᱟᱭᱜᱟ ᱢᱟ ᱵᱟᱝ ᱥᱚᱢᱟᱱᱟ ᱞᱟᱹᱭ ᱞᱮᱠᱷᱟᱱ
ᱦᱳᱭ ᱦᱳᱭ ᱦᱳᱭ
ᱵᱟᱥ ᱟᱯᱮ ᱥᱮᱫ ᱫᱚ ᱪᱟ ᱵᱟᱜᱟᱱ ᱟᱞᱮ ᱥᱮᱫ ᱫᱚ ᱞᱟᱹᱭ ᱞᱮᱠᱷᱟᱱ ᱩᱞ ᱵᱟᱜᱟᱱ ᱠᱚ ᱢᱮᱱᱟᱜᱼᱟ ᱟᱨ ᱵᱟᱹᱭᱦᱟᱹᱲ ᱠᱚᱫᱚ ᱢᱮᱱᱟᱜ ᱜᱮᱭᱟ ᱵᱟᱹᱫᱽ ᱵᱟᱹᱭᱦᱟᱹᱲ ᱠᱚ᱾
ᱟᱪᱪᱷᱟ
ᱛᱟᱦᱞᱮ ᱜᱚᱝᱠᱮ ᱟᱯᱮ ᱥᱮᱫ ᱫᱚ ᱠᱳᱱᱳ ᱱᱤᱛᱚᱝ ᱫᱚ ᱠᱷᱟᱹᱞᱤ ᱪᱟ ᱵᱟᱜᱟᱱ ᱜᱮ ᱨᱮᱯᱮ ᱠᱟᱹᱢᱤᱭᱟ ᱢᱟᱱᱮ ᱦᱩᱲᱩ ᱪᱟᱥ ᱠᱚ ᱫᱚ ᱵᱟᱝ ᱦᱩᱭᱩᱜᱼᱟ
ᱵᱟᱝ ᱜᱮ ᱟᱞᱮᱥᱮᱫ ᱡᱟᱜᱟ ᱛᱷᱚᱲᱟ ᱜᱮᱭᱟ ᱥᱮ ᱪᱟ ᱵᱟᱜᱟᱱ ᱜᱮ ᱦᱩᱲᱩ ᱪᱟᱥ ᱠᱚᱫᱚ ᱵᱟᱝᱜᱮ
ᱟᱪᱪᱷᱟ ᱟᱪᱪᱷᱟ ᱛᱟᱦᱞᱮ ᱚᱱᱟ ᱫᱚ ᱢᱟᱱᱮ ᱡᱟᱦᱟᱸ ᱯᱮ ᱠᱟᱹᱢᱤ ᱠᱮᱫᱟ ᱪᱟ ᱵᱟᱜᱟᱱ ᱨᱮ ᱟᱨ ᱚᱸᱰᱮ ᱠᱷᱚᱱᱜ ᱢᱟᱱᱮ ᱯᱩᱭᱥᱟᱹᱛᱮ ᱪᱟᱣᱞᱮ ᱯᱮ ᱠᱤᱨᱤᱟ ᱥᱮ ᱪᱮᱫ
ᱦᱳᱭ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ
ᱦᱳᱭ ᱪᱟᱣᱞᱮ ᱪᱟᱣᱞᱮ ᱠᱚᱫᱚ ᱦᱳᱭ
ᱟᱪᱪᱷᱟ ᱟᱪᱪᱷᱟ ᱜᱚᱢᱠᱮ ᱞᱟᱹᱭᱵᱮᱱ ᱛᱟᱦᱚᱞᱮ ᱟᱹᱞᱤᱧ ᱞᱤᱧ ᱞᱟᱹᱭ ᱠᱮᱫᱟ ᱚᱱᱠᱟ ᱠᱤᱨᱤᱧ ᱮᱫᱟ ᱠᱤᱨᱤᱧ ᱫᱟ ᱯᱮᱥᱮ ᱪᱮᱫ?
ᱦᱳᱭ ᱪᱟᱣᱞᱤ ᱵᱟ
ᱦᱮᱸ ᱜᱚᱢᱠᱮ
ᱩᱲᱩᱜ ᱮᱧ ᱡᱚᱢ ᱵᱟᱲᱟ ᱠᱟᱱ ᱜᱮᱭᱟ ᱟ ᱠᱚᱫᱚ
ᱟᱪᱪᱷᱟ ᱟᱪᱪᱷᱟ
ᱵᱟᱝ ᱜᱚᱝᱠᱮ ᱱᱚᱣᱟ ᱱᱮᱴᱣᱟᱨᱠ ᱰᱤᱥᱴᱟᱵᱮᱫ ᱛᱟᱵᱮᱱᱟ ᱥᱮ ᱪᱮᱫ
ᱟᱹᱞᱤᱧᱟᱜ ᱯᱟᱥᱮ ᱱᱟᱥᱮ ᱰᱤᱥᱴᱟᱵᱮᱫ ᱠᱟᱱ ᱜᱮ ᱪᱮᱫᱟᱜ ᱠᱤ ᱛᱮ ᱜᱮ
ᱚᱱᱛᱮ ᱫᱚ ᱫᱟᱜ ᱮᱜ ᱠᱟᱱᱟ ᱥᱮ ᱪᱮᱫ ᱦᱮᱸ ᱜᱚᱝᱠᱮ ᱟᱸᱚᱢ ᱫᱚᱞᱤᱧ ᱟᱸᱚᱢᱮᱫ ᱠᱟᱱ ᱜᱮᱭᱟ ᱠᱤᱱᱛᱩ ᱚᱱᱟ ᱜᱮᱫ ᱜᱮᱫ ᱞᱤᱧ ᱟᱸᱚᱢ ᱮᱫᱟ ᱛᱚ
ᱟᱪᱪᱷᱟ ᱢᱟᱱᱮ ᱫᱟᱭ ᱡᱟᱨᱤ ᱠᱟᱜ-ᱟ ᱚᱱᱟᱜᱮ ᱢᱩᱥᱠᱤᱞᱚᱜ ᱠᱟᱱᱟ ᱛᱷᱚᱲᱟ ᱱᱮᱴᱣᱟᱨᱠ ᱯᱨᱚᱵᱞᱮᱢ ᱮᱱᱟᱱ ᱥᱮᱫ ᱫᱟᱜ ᱥᱮᱛᱟᱝ ᱨᱮ ᱚᱱᱠᱟᱭ ᱤᱭᱟ ᱠᱟᱫᱟᱭ
ᱚ ᱟᱪᱪᱷᱟ ᱟᱪᱪᱷᱟ ᱞᱮᱠᱷᱟᱱ ᱟᱞᱮ ᱥᱮᱫ ᱫᱚ ᱫᱟᱜ ᱫᱚᱭ ᱫᱟᱜ ᱮ ᱠᱟᱱ ᱜᱮᱭᱟ ᱠᱤᱱᱛᱩ ᱱᱚᱜᱼ ᱱᱚᱝᱠᱟ ᱡᱮᱞᱮᱠᱷᱟᱱ ᱫᱤᱱᱨᱮ ᱚᱱᱠᱟ ᱥᱮᱛᱟᱜ ᱵᱮᱞᱟ ᱫᱟᱜ ᱮᱫᱟ ᱵᱟᱠᱷᱟᱱ ᱟᱹᱭᱩᱵ ᱵᱮᱞᱟᱜᱼ ᱱᱚᱝᱠᱟ
ᱟᱪᱪᱷᱟ ᱛᱟᱦᱞᱮ
ᱦᱤᱥᱟᱵ ᱠᱟᱛᱮ ᱛᱚ
ᱮᱠᱮᱵᱟᱨᱮ ᱢᱤᱫ ᱥᱚᱯᱛᱟ ᱞᱟᱜᱟᱛᱟᱨ ᱮᱠᱮᱵᱟᱨᱮ ᱫᱤᱱᱟᱹᱢᱮ ᱡᱟᱹᱨᱡᱟᱜᱼᱟ ᱮᱠᱮᱵᱟᱨᱮ। ᱡᱟᱣᱟᱭᱮᱱ ᱞᱮᱠᱷᱟᱡ ᱫᱚ ᱟᱯᱮ ᱥᱮᱫ ᱫᱟᱜ ᱫᱟᱜ ᱡᱟᱲᱤ ᱫᱚᱠᱟᱫ
ᱮ ᱫᱚᱢ ᱜᱚᱝᱠᱮ ᱾ ᱛᱚ ᱜᱚᱝᱠᱮ ᱟᱡᱚᱢ ᱮᱫ ᱛᱟᱞᱤᱧ ᱟᱵᱤᱱ ᱟᱞᱤᱧᱟᱠ ᱨᱚᱲ?
ᱦᱮᱸ ᱟᱵᱮᱱᱟᱜ ᱨᱚᱲ ᱫᱚ ᱼᱼ ᱚᱢᱚᱢ ᱠᱟᱱᱜᱮᱭᱟ, ᱤᱧᱟᱜ ᱵᱤᱱ ᱟᱡᱚᱢ ᱮᱫ ᱠᱟᱱᱟ
ᱦᱮᱸ ᱦᱮᱸ ᱱᱤᱛᱚᱝ ᱫᱚ ᱟᱹᱰᱤ ᱱᱟᱯᱟᱭ ᱞᱤᱧ ᱟᱸᱡᱚᱢ ᱫᱟ, ᱛᱚ ᱜᱚᱝᱠᱮ ᱞᱟᱹᱭᱫᱟ ᱢᱟᱱᱮ ᱟᱛᱩ ᱨᱮᱱ ᱡᱟ ᱢᱮᱱᱟᱜ ᱠᱚᱣᱟ ᱡᱚᱛᱚ ᱜᱮ ᱚᱱᱟ ᱪᱟ ᱵᱟᱜᱟᱱ ᱨᱮᱠᱚ ᱠᱟᱹᱢᱤᱭᱮᱫᱟ ᱥᱮ ᱪᱮᱫ?
ᱦᱳᱭ ᱾
ᱟᱞᱮᱥᱮᱱ ᱛᱮ ᱮᱠᱮᱱ ᱪᱟ ᱵᱟᱜᱟᱱ ᱥᱮ ᱚᱱᱟ ᱛᱮ, ᱟᱹᱛᱩ ᱠᱚᱨᱮᱱ ᱫᱚ ᱡᱚᱛᱳ ᱜᱮ ᱪᱟ ᱵᱟᱜᱟᱱ ᱠᱚᱨᱮ ᱱᱤᱡ ᱚᱠᱚᱭ ᱠᱚᱫᱳ ᱢᱟᱱᱮ ᱚᱠᱚᱭ ᱠᱚᱣᱟᱜ ᱫᱚ ᱱᱤᱡᱮᱨᱟᱜ ᱜᱮ ᱢᱮᱱᱟᱜᱼᱟ ᱱᱚᱛᱮ ᱱᱤᱡᱮᱨ ᱠᱚᱣᱟᱜ ᱨᱮᱜᱮ ᱠᱚ ᱠᱟᱹᱢᱤ ᱵᱟᱲᱟᱭᱮᱫᱼᱟ ᱛᱚ ᱠᱳᱢᱯᱟᱱᱤ ᱨᱮᱭᱟᱜ ᱫᱚ ᱟᱹᱰᱤ ᱠᱚᱢ ᱜᱮᱠᱚ ᱠᱟᱹᱢᱤᱭᱟ